ᱦᱮᱞᱳ ᱦᱩᱸ ᱦᱮᱞᱳ ᱟᱸᱡᱚᱢ ᱫᱟᱵᱤᱱ ᱟᱞᱤᱧᱟᱜ ᱨᱚᱲ
ᱦᱮᱸ ᱟᱸᱡᱚᱢᱚᱜ ᱠᱟᱱᱟ ᱨᱚᱲ
ᱟᱪᱪᱷᱟ ᱦᱩᱸ ᱪᱮᱫ ᱠᱚᱵᱤᱱ ᱪᱤᱠᱟᱹ ᱵᱟᱲᱟᱭᱮᱜᱼᱟ
ᱦᱚᱸᱜ-ᱚᱭ ᱫᱩᱲᱩᱰ ᱟᱠᱟᱱᱟ ᱱᱤᱭᱟ ᱫᱷᱟᱨᱤᱪ ᱫᱚ
ᱟᱪᱪᱷᱟ ᱚᱱᱛᱮ ᱫᱟᱜ ᱮᱫᱟᱭ ᱥᱮ ᱵᱟᱝ ᱱᱚᱛᱮ ᱢᱟ ᱫᱚᱢᱮᱜ ᱫᱟᱜ ᱮᱫᱟᱭ ᱥᱮᱛᱟᱜ ᱠᱷᱚᱱᱟᱜ ᱵᱷᱳᱨ ᱠᱷᱚᱱᱟᱜ ᱵᱷᱳᱨ ᱛᱤᱱᱴᱟ ᱪᱟᱨᱴᱟ ᱥᱮᱫ ᱠᱷᱚᱱᱟᱜ ᱫᱚᱢᱮ ᱫᱟᱜ ᱫᱟᱲᱟ ᱚᱱᱛᱮ ᱫᱚ
ᱚ, ᱱᱚᱛᱮ ᱫᱚ ᱵᱟᱭ ᱫᱟᱜ ᱮᱫᱟ ᱟᱫᱚ ᱨᱤᱢᱤᱞ ᱠᱟᱜ-ᱟᱭ ᱢᱚᱱᱮ ᱦᱩᱭᱩᱜ ᱠᱟᱱᱟ ᱫᱟᱜ ᱫᱚ ᱦᱤᱡᱩᱜᱼᱟ ᱟᱨ ᱠᱤᱪᱷᱩ ᱜᱷᱟᱹᱲᱤᱡ ᱯᱚᱨᱮ
ᱟᱪᱪᱷᱟ ᱟᱪᱪᱷᱟ ᱚᱸᱻ ᱛᱟᱦᱚᱞᱮ ᱡᱚᱢ ᱡᱚᱢ ᱵᱟᱲᱟ ᱠᱚᱫᱚ ᱦᱩᱭ ᱮᱱᱟ ᱥᱮ ᱵᱟᱝ?
ᱡᱚᱢ ᱵᱟᱲᱟ ᱠᱚᱫᱚ ᱦᱩᱭ ᱠᱟᱱᱟ
ᱩᱸᱻ ᱚᱱᱛᱮᱱᱟᱜ ᱤᱭᱟᱹ ᱠᱚ ᱦᱩᱸᱻ ᱠᱟᱹᱢᱤ ᱠᱚ ᱪᱮᱫ ᱞᱮᱠᱟ ᱛᱤᱱᱟᱹᱜ ᱞᱟᱦᱟ ᱠᱮᱫ ᱛᱟᱵᱚᱱᱟᱯᱮ ᱪᱟᱥᱵᱟᱥ ᱨᱮᱱᱟᱜ ᱠᱟᱹᱢᱤ ᱠᱚ
ᱪᱟᱥᱵᱟᱥ ᱨᱮᱱᱟᱜ ᱠᱟᱹᱢᱤ ᱠᱚᱫᱚ ᱱᱤᱭᱟᱹ ᱜᱷᱟᱹᱲᱤᱡ ᱫᱚ ᱟᱹᱨᱤ ᱠᱚ ᱟᱨᱟᱢᱵᱷᱚᱭᱟ ᱟᱞᱮ ᱥᱮᱫ ᱫᱚ ᱟᱫᱚ ᱛᱚᱞᱟ ᱠᱚ ᱦᱚᱜ-ᱚᱭ ᱦᱟᱨᱟ ᱜᱚᱫ ᱟᱠᱟᱱᱟ ᱟᱫᱚ ᱢᱚᱱᱮ ᱦᱩᱭᱩᱜ ᱠᱟᱱᱟ ᱠᱤᱪᱷᱩ ᱫᱤᱱ ᱯᱚᱨᱮ ᱠᱚ ᱟᱨᱟᱢᱵᱚᱭᱟ
ᱦᱮᱸ ᱦᱮᱸ
ᱟᱫᱚ ᱫᱟᱜᱮᱫ ᱨᱮᱦᱚᱭ ᱛᱚ ᱱᱝᱠᱟ ᱠᱚᱢ ᱠᱚᱢᱮ ᱫᱟᱜ ᱮᱫᱟ
ᱟᱪᱷᱟ ᱟᱪᱷᱟ ᱦᱮᱸ ᱦᱮᱸ
ᱢᱟᱴᱷ ᱨᱮᱫᱚ ᱫᱟᱜ ᱫᱚ ᱟᱹᱣᱨᱤ ᱛᱤᱸᱜᱩᱱᱟ
ᱦᱩᱸ
ᱟᱨ ᱟᱯᱮ ᱥᱮᱫ ᱫᱚ ᱛᱤᱱᱟᱹᱜ ᱯᱮ ᱞᱟᱦᱟ ᱠᱟᱜ-ᱟ ᱪᱟᱥ ᱠᱟᱹᱢᱤ ᱠᱚᱫᱚ
ᱦᱮᱸ ᱟᱞᱮᱥᱱ ᱫᱚ ᱨᱚᱦᱚᱭ ᱠᱚ ᱟᱨᱟᱢᱵᱚ ᱟᱠᱟᱫᱟ ᱨᱮᱦᱚᱭ ᱪᱟᱹᱞᱩᱜ ᱠᱟᱱᱟ ᱢᱤᱫᱴᱮᱱ ᱵᱟᱨᱭᱟ ᱵᱟᱹᱫᱽ ᱫᱚ ᱨᱚᱦᱚᱭ ᱦᱩᱭ ᱟᱠᱟᱜ-ᱟ ᱠᱚ ᱟᱨ ᱠᱤᱪᱷᱩ ᱫᱚ ᱨᱚᱦᱚᱭ ᱪᱟᱞᱟᱜ ᱠᱟᱱ ᱜᱮᱭᱟ ᱥᱟᱹᱨᱫᱤ ᱚᱱᱠᱟ ᱥᱟᱨᱫᱤ ᱫᱚ ᱵᱟᱝ ᱟᱨᱟᱢᱵᱚᱭᱮᱫ ᱜᱮᱭᱟ ᱠᱚ ᱚᱱᱠᱟ ᱟᱨᱠᱤ ᱱᱤᱛᱚᱜ ᱫᱚ ᱥᱤᱭᱳᱜ ᱠᱚ ᱥᱟᱹᱨᱫᱤ ᱪᱟᱞᱟᱜ ᱠᱟᱱᱟ ᱱᱚᱭ ᱥᱤ ᱮᱫᱟ ᱠᱚ ᱥᱟᱹᱨᱫᱤ ᱟᱨ ᱛᱮᱦᱮᱧ ᱛᱚ ᱞᱟᱹᱭᱟᱚ ᱵᱟᱠᱚ ᱥᱤᱭᱟ ᱤᱱᱟᱹ ᱠᱷᱟᱹᱛᱤᱨ ᱛᱮᱦᱧ ᱫᱚ ᱵᱚᱱᱫᱚ ᱠᱟᱜ-ᱟ ᱠᱚ
ᱛᱮᱦᱮᱧ ᱫᱚ ᱪᱮᱫ ᱢᱮᱱᱟᱜ ᱛᱮ?
ᱛᱮᱦᱮᱧ ᱫᱚ ᱞᱟᱹᱭᱟᱠᱚ ᱪᱮᱛᱟᱱ ᱵᱟᱹᱵᱟ ᱵᱟᱥᱤᱭᱟ ᱨᱮ ᱥᱮ ᱠᱩᱱᱟᱹᱢᱤ ᱨᱮ ᱡᱮᱦ ᱵᱟᱠᱚ ᱥᱤᱭᱟ ᱤᱱᱟᱹ ᱠᱷᱟᱹᱛᱤᱨ ᱜᱮ ᱵᱟᱠᱚ ᱥᱤᱭᱮᱫ-ᱟ ᱛᱮᱦᱤᱧ ᱫᱚ ᱟᱞᱮ ᱥᱮᱫ ᱫᱚ
ᱚ
ᱦᱩᱸ
ᱟᱫᱚ ᱚᱱᱠᱟ ᱢᱚᱛ ᱫᱚ ᱫᱟᱜ ᱜᱚᱫᱢᱟᱭ ᱟᱫᱚ ᱨᱚᱦᱚᱭ ᱜᱚᱫᱟ ᱠᱚ ᱦᱩᱰᱤᱧ ᱧᱚᱜ ᱛᱚᱞᱟ ᱨᱮᱦᱚᱸ ᱠᱚ ᱨᱚᱦᱚᱭ ᱫᱚᱠᱚ ᱟᱨᱟᱢᱵᱷᱚ ᱜᱚᱫᱟ
ᱚ ᱟᱪᱷᱟ ᱟᱪᱷᱟ ᱦᱮᱸ ᱦᱮᱸ
ᱵᱟᱭ ᱫᱟᱜ ᱮᱫᱟ ᱥᱮ ᱚᱱᱠᱟ ᱢᱛᱚ ᱦᱚᱸ ᱫᱟᱜ ᱟᱫᱚ ᱠᱚ ᱛᱟᱸᱜᱤ ᱠᱟᱫᱟ
ᱦᱮᱸ ᱨᱚᱦᱚᱭ ᱫᱚ ᱟᱞᱮ ᱥᱮᱱ ᱫᱚ ᱨᱚᱦᱚᱭ ᱫᱚ ᱦᱩᱭᱩᱜ ᱠᱟᱱᱟ ᱛᱮᱦᱮᱧ ᱫᱚ ᱠᱤᱱᱛᱩ ᱵᱟᱹᱫᱽ ᱠᱚᱨᱮ ᱠᱟᱹᱢᱤ ᱫᱚ ᱦᱩᱭᱩᱜ ᱠᱟᱱᱟ ᱠᱤᱱᱛᱩ ᱥᱤᱭᱳᱜ ᱛᱮᱫ ᱵᱟᱠᱚ ᱥᱤᱭᱳᱜ-ᱟ ᱚᱱᱮ ᱰᱟᱝᱨᱤᱭᱟᱛᱮᱫ ᱵᱟᱠᱚ ᱥᱤᱭᱚᱜ-ᱟ
ᱟ
ᱢᱮᱱᱠᱷᱟᱱ ᱠᱟᱹᱢᱤ ᱫᱚ ᱜᱤᱫᱽᱨᱟᱹ ᱫᱚ ᱠᱟᱹᱢᱤ ᱫᱚ ᱦᱩᱭᱩᱜ ᱠᱟᱱ ᱜᱮᱭᱟ ᱨᱚᱦᱚᱭ ᱠᱟᱹᱢᱤ ᱫᱚ ᱨᱚᱦᱚᱭ ᱛᱞᱟ ᱛᱳᱫᱠᱚ ᱠᱟᱹᱢᱤ ᱫᱚ ᱦᱩᱭᱩᱜ ᱠᱟᱱᱟ
ᱪ ᱚᱱᱟᱵᱤᱱ ᱞᱟᱹᱭ ᱠᱮᱫ ᱫᱚ ᱱᱟᱦᱮᱞ ᱠᱚᱛᱮ ᱵᱟᱠᱚ ᱥᱤᱭᱟ ᱟᱫᱚ ᱴᱟᱠᱴᱟᱨ ᱠᱚᱛᱮ ᱟᱨ ᱚᱱᱟ ᱞᱳᱴᱟᱨ ᱠᱚᱛᱮ ᱠᱚ ᱥᱤᱭᱟ ᱥᱮ ᱵᱟᱝ
ᱛᱮᱦᱮᱧ ᱛᱚ ᱴᱟᱠᱴᱟᱨ ᱛᱮᱦᱚᱸ ᱥᱤ ᱫᱚ ᱵᱟᱠᱚ ᱥᱤᱭᱮᱫ-ᱟ ᱛᱚ ᱦᱩᱭ ᱫᱟᱲᱮᱭᱟᱜᱼᱟ ᱚᱱᱟ ᱦᱚᱸ ᱦᱩᱭ ᱫᱟᱲᱮᱭᱟᱜᱼᱟ ᱡᱮ ᱵᱟᱹᱫᱽ ᱨᱮᱜᱮ ᱵᱟᱠᱚ ᱥᱤᱭᱟ᱾
ᱠᱤᱱᱛᱩ ᱥᱤ ᱫᱚ ᱵᱟᱠᱚ ᱥᱤᱭᱮᱜᱼᱟ ᱛᱚ ᱟᱞᱮ ᱥᱮᱱ ᱢᱟ ᱵᱟᱹᱞᱤᱧ ᱧᱮᱞᱮᱜ ᱠᱚᱣᱟ
ᱫᱚ ᱠᱤᱪᱷᱩ ᱠᱤᱪᱷᱩ ᱡᱟᱭᱜᱟ ᱨᱮ ᱧᱮᱞᱚᱜᱼᱟ ᱚᱠᱟ ᱫᱤᱱ ᱠᱚᱨᱮᱜ ᱟᱵᱚ ᱢᱟᱱᱮ ᱥᱤ ᱠᱚ ᱵᱟᱝ ᱜᱟᱱᱚᱜ ᱛᱟᱵᱚᱱᱟ ᱚᱱᱠᱟᱱᱼᱟᱜ ᱢᱮᱱᱟᱜ ᱟ ᱛᱚ
ᱦᱮᱸ ᱦᱩᱸ
ᱵᱷᱟᱸᱰᱟᱱ ᱠᱚᱨᱮᱫ ᱡᱟᱦᱟᱸ ᱫᱚ ᱚᱱᱟ ᱟᱢᱵᱚᱵᱛᱤ ᱠᱚᱨᱮᱫ ᱠᱤᱪᱷᱩ ᱠᱤᱪᱷᱩ ᱤᱭᱟᱹ ᱠᱚᱫᱚ ᱫᱤᱱ ᱠᱚᱫᱚ ᱢᱮᱱᱟᱜ ᱛᱟᱵᱚᱱᱟ ᱥᱤᱭᱳᱜ ᱡᱚᱲᱟᱣ ᱵᱟᱝ ᱜᱟᱱᱚᱜ
ᱦᱩᱸ
ᱟᱫᱚ ᱠᱤᱪᱷᱩ ᱠᱤᱪᱷᱩ ᱡᱟᱭᱜᱟ ᱨᱮ ᱧᱮᱞᱚᱜ-ᱟ ᱟᱫᱚ ᱠᱚ ᱞᱟᱹᱭᱟ ᱱᱟᱦᱮᱞ ᱛᱮᱫᱚ ᱵᱟᱹᱧ ᱥᱟ ᱟᱫᱚ ᱞᱳᱴᱟᱨ ᱛᱮᱫᱚ ᱥᱤ ᱜᱟᱱᱚᱜ-ᱟ ᱚᱱᱠᱟ ᱦᱮᱡ ᱛᱟᱵᱚᱱᱟ ᱠᱚ
ᱦᱮᱸ
ᱟᱫᱚ ᱚᱱᱟ ᱫᱚ ᱛᱤᱱᱟᱹᱜ
ᱪᱮᱫᱮ ᱞᱮᱠᱟ ᱫᱚᱨᱠᱟᱨ ᱠᱟᱱ ᱛᱟᱵᱚᱱᱟ ᱚᱱᱟ ᱫᱚ ᱢᱟᱱᱮ ᱥᱤᱭᱚᱜ ᱜᱮ ᱜᱟᱱᱚᱜ ᱛᱟᱵᱚᱱᱟ ᱥᱮ ᱵᱟᱝ ᱞᱩᱴᱟᱨ ᱠᱚᱛᱮ ᱦᱚᱸ
ᱢᱟᱱᱮ ᱟᱹᱞᱤᱧᱟᱜ ᱞᱟᱹᱭᱛᱮᱫᱚ ᱢᱟᱱᱮ ᱥᱤᱭᱳᱜ ᱡᱚᱠᱷᱚᱱ ᱵᱟᱝ ᱜᱟᱱᱚᱜ ᱠᱟᱱᱟ ᱰᱟᱝᱨᱟ ᱟᱛᱮᱫ ᱥᱤᱭ ᱡᱚᱠᱷᱚᱱ ᱵᱟᱭ ᱜᱟᱱᱚᱜ ᱠᱟᱱᱟ ᱱᱟᱦᱮᱞ ᱟᱛᱮ ᱛᱚ ᱨᱩᱴᱟᱨ ᱛᱮᱦᱚᱸ ᱥᱤ ᱫᱚ ᱛᱮᱦᱮᱧ ᱫᱚ ᱵᱚᱱᱫᱚ ᱞᱮᱠᱷᱟᱱ ᱫᱚ ᱵᱷᱟᱹᱜᱤᱜᱼᱟ ᱟᱞᱮᱭᱟᱜ ᱡᱮᱦᱚᱛᱩᱭ ᱥᱤᱭᱩᱜ ᱤᱭᱟᱹ ᱵᱟᱝ ᱜᱟᱱᱚᱜᱼᱟ ᱢᱟᱱᱮ ᱵᱟᱹᱫᱽ ᱨᱮ ᱠᱟᱹᱢᱤ ᱜᱮ ᱛᱮᱦᱮᱧ ᱫᱚ ᱵᱚᱱᱫᱚ ᱛᱟᱦᱮᱸᱱᱟ ᱢᱤᱫ ᱫᱤᱱ ᱠᱟᱹᱢᱤ ᱵᱚᱱᱫᱚ ᱞᱮᱠᱷᱟᱡ ᱵᱟᱭ ᱪᱤᱠᱟᱹᱜᱼᱟ ᱩᱱᱟᱹᱜ ᱮᱠᱴᱟ ᱫᱚ
ᱢᱟᱱᱮ ᱚᱱᱟ ᱦᱤᱞᱳᱜ ᱫᱚ ᱞᱟᱹᱭ ᱜᱟᱱᱚᱜᱼᱟ ᱡᱮ ᱵᱟᱹᱫᱽ ᱨᱮ ᱢᱟᱱᱮ ᱦᱟᱥᱟ ᱛᱟᱲᱟᱣ ᱞᱮᱠᱟᱱᱼᱟᱜ ᱡᱤᱱᱤᱥ ᱜᱮ ᱢᱟᱱᱮ ᱤᱭᱩᱥ ᱵᱟᱝ ᱜᱟᱱᱚᱜᱼᱟ
ᱦᱮᱸ ᱦᱮᱸ ᱦᱮᱸ᱾
ᱟᱪᱪᱷᱟ ᱟᱪᱪᱷᱟ, ᱛᱟᱦᱚᱞᱮ
ᱛᱟᱞᱦᱮ ᱟᱯᱮ ᱥᱮᱱ ᱫᱚ ᱛᱮᱦᱮᱧ ᱛᱮᱦᱮᱧ ᱫᱚ ᱥᱤᱭᱮᱜᱼᱟ ᱠᱚ ᱥᱮ ᱵᱟᱝᱟ ᱥᱤᱭᱩᱜ ᱠᱟᱱᱟ ᱠᱚ ᱥᱮ ᱵᱟᱝᱟ ᱥᱮ ᱠᱟᱹᱢᱤᱭᱮᱜᱼᱟ ᱠᱚ ᱥᱮ ᱵᱟᱝ ᱟᱯᱮ ᱥᱮᱱ
ᱵᱟᱝ ᱛᱮᱦᱤᱧ ᱫᱚ ᱚᱱᱠᱟ ᱵᱟᱹᱞᱤᱧ ᱧᱮᱞ ᱫᱟ ᱛᱚ ᱥᱤᱭᱳᱜ ᱠᱚᱫᱚ ᱢᱟᱴᱷᱨᱮ ᱪᱮᱫ ᱵᱟᱠᱚ ᱠᱟᱹᱢᱤ ᱠᱚᱛᱚ ᱚᱱᱠᱟ ᱵᱟᱝ ᱦᱩᱭᱩᱜ ᱠᱟᱱᱟ ᱛᱮᱦᱧ ᱫᱚ ᱵᱚᱱᱫᱚ ᱜᱮᱭᱟ᱾
ᱟᱪᱪᱷᱟ ᱟᱪᱪᱷᱟ, ᱦᱩᱸ
ᱟᱨ ᱱᱚᱜᱼᱚ ᱱᱚᱝᱠᱟ ᱫᱟᱜ ᱡᱟᱹᱯᱩᱫ ᱮᱫ ᱫᱚ ᱫᱚᱢᱮ ᱟᱫᱚ ᱱᱚᱣᱟ ᱨᱟᱥᱛᱟ ᱜᱷᱟᱴ ᱨᱮᱱᱟᱜ ᱪᱮᱫ ᱞᱮᱠᱟ ᱚᱵᱚᱥᱛᱟ ᱟᱯᱮ ᱫᱤᱥᱚᱢ ᱥᱮᱜ
ᱦᱮᱸ ᱟᱞᱮ ᱥᱮᱱ ᱫᱚ ᱢᱟᱱᱮ ᱟᱞᱮ ᱥᱮᱫ ᱫᱚ ᱵᱤᱨ ᱫᱤᱥᱚᱢ ᱛᱚ ᱢᱚᱨᱟᱢ ᱢᱮᱱᱟᱜ ᱟ ᱛᱚ ᱛᱚ ᱨᱟᱥᱛᱟ ᱜᱷᱟᱴ ᱫᱚ ᱫᱚ ᱢᱚᱴᱟ ᱢᱩᱴᱤ ᱴᱷᱤᱠ ᱜᱮᱭᱟ ᱟᱨ ᱱᱤᱛᱚᱜ ᱫᱚ ᱯᱤᱪ ᱰᱷᱟᱞᱟᱭ ᱠᱚ ᱠᱤᱪᱷᱩᱴᱟ ᱠᱚ ᱰᱷᱟᱞᱟᱭ ᱠᱟᱜᱼᱟ ᱟᱨ ᱡᱟᱦᱟᱸ ᱠᱚᱨᱮ ᱵᱟᱠᱚ ᱰᱷᱟᱞᱟᱭ ᱟᱠᱟᱜᱼᱟ ᱥᱮ ᱵᱟᱠᱚ ᱯᱤᱪ ᱠᱟᱜᱼᱟ ᱚᱱᱟ ᱠᱚᱨᱮ ᱫᱚ ᱢᱟᱱᱮ ᱫᱟᱜ ᱠᱚ ᱡᱟᱣᱨᱟ ᱠᱚᱜᱼᱟ ᱟᱨ ᱤᱭᱟᱹ ᱫᱚ ᱢᱚᱨᱟᱢ ᱨᱟᱥᱛᱟ ᱛᱚ ᱢᱚᱨᱟᱢ ᱨᱟᱥᱛᱟ ᱫᱚ ᱟᱞᱮ ᱥᱮᱱ ᱫᱚ ᱵᱟᱭ ᱪᱤᱠᱟᱹᱜ ᱜᱮᱭᱟ ᱨᱟᱥᱛᱟ ᱠᱚᱫᱚ ᱴᱷᱤᱠᱜ ᱜᱮ ᱛᱟᱦᱮᱸᱱᱟ ᱟᱫᱚ ᱦᱟᱸᱰᱮ ᱱᱟᱰᱮ ᱫᱟᱜ ᱢᱟᱱᱮ ᱤᱭᱟᱹ ᱛᱟᱦᱮᱸᱱᱟ᱾ ᱮᱸ ᱯᱩᱸᱡᱤ ᱠᱚᱜᱼᱟ ᱟᱨᱠᱤ ᱡᱟᱦᱟᱸ ᱰᱚᱵᱷᱟᱜ ᱦᱚᱭᱛᱳ ᱨᱟᱥᱛᱟ ᱠᱚᱨᱮ ᱰᱚᱵᱷᱟᱜ ᱠᱚ ᱛᱟᱦᱮᱸᱱ ᱜᱮᱭᱟ ᱛᱚ᱾ ᱚᱱᱟ ᱠᱚ ᱨᱟᱥᱛᱟ ᱨᱮ ᱫᱟᱜ ᱢᱮᱱᱟᱜᱼᱟ ᱚᱱᱟ ᱠᱚᱨᱮ ᱫᱚ ᱟᱨᱠᱤ ᱯᱮᱨᱮᱡ ᱠᱟᱱᱟ
ᱟᱫᱚ ᱟᱞᱮ ᱱᱚᱣᱟ ᱟᱞᱮ ᱯᱟᱦᱴᱟ ᱨᱮᱫᱚ ᱨᱟᱥᱛᱟ ᱫᱚ ᱠᱤᱪᱷᱩ ᱫᱚᱠᱚ ᱯᱤᱪ ᱠᱟᱜᱼᱟ ᱰᱷᱟᱹᱞᱟᱹᱭ ᱠᱟᱜᱼᱟ ᱠᱚ ᱚᱱᱟ ᱫᱚ ᱢᱟᱱᱮ ᱚᱲᱟᱜ ᱠᱷᱚᱱ ᱠᱤᱪᱷᱩ ᱥᱟᱹᱜᱤᱧ ᱨᱮ ᱡᱟᱦᱟᱸ ᱚᱲᱟᱜ ᱠᱷᱚᱱ ᱩᱰᱩᱝ ᱛᱚᱨᱟ ᱚᱱᱟ ᱫᱚ ᱮᱠᱵᱟᱨᱮ ᱫᱚᱢᱮ ᱜᱮ ᱞᱚᱥᱚᱫ ᱪᱟᱵᱟ ᱚᱱᱟ ᱥᱩᱨ ᱠᱚᱨᱮᱜ ᱚᱲᱟᱜ ᱥᱩᱨ ᱠᱚ ᱨᱮᱱᱟᱜ ᱨᱟᱥᱟ ᱠᱚ
ᱟᱪᱪᱷᱟ ᱟᱪᱪᱷᱟ ᱵᱟᱝ ᱟᱞᱮ ᱥᱮᱱ ᱫᱚ ᱚᱲᱟᱜ ᱤᱭᱟᱹ ᱠᱷᱚᱱ ᱜᱮ ᱟᱞᱮ ᱫᱚ ᱵᱤᱨ ᱫᱤᱥᱚᱢ ᱥᱮ ᱠᱟᱹᱴᱤᱡ ᱢᱟᱱᱮ ᱫᱷᱤᱨᱤ ᱧᱚᱜ ᱜᱮᱭᱟ ᱦᱟᱥ ᱤᱭᱟᱹ ᱠᱚ ᱢᱚᱨᱟᱢ ᱨᱟᱥᱛᱟ ᱛᱚ
ᱱᱟᱢᱟᱞ ᱱᱟᱢᱟᱞ ᱫᱤᱥᱚᱢ ᱞᱮᱠᱟ ᱫᱚ ᱵᱟᱝ ᱞᱚᱥᱚᱫ ᱛᱳᱫ ᱜᱚᱫᱚᱜ ᱜᱮᱭᱟ ᱦᱮ ᱥᱮ ᱵᱟᱝ
ᱦᱩᱸ ᱱᱟᱢᱟᱞ ᱫᱤᱥᱚᱢ ᱞᱮᱠᱟ ᱠᱟᱫᱚ ᱵᱟᱭ ᱞᱚᱥᱚᱫ ᱜᱮᱭᱟ ᱟᱞᱮᱥᱮᱫ ᱫᱚ ᱾ ᱛᱟᱞᱦᱮ ᱜᱚᱝᱠᱮ ᱟᱯᱮ ᱥᱮᱱ ᱫᱚ ᱵᱤᱨ ᱠᱚ ᱢᱮᱱᱟᱜ ᱟ ᱥᱮ ᱵᱟᱹᱱᱩᱜᱼᱟ?
ᱟᱞᱮ ᱯᱟᱦᱴᱟ ᱨᱮᱫᱚ ᱵᱤᱨ ᱫᱚ ᱠᱷᱩᱵ ᱠᱚᱢ ᱜᱮᱭᱟ ᱟᱫᱚ ᱵᱟᱜᱟᱱ ᱜᱮ ᱞᱟᱹᱭ ᱜᱟᱱᱚᱜᱼᱟ ᱵᱤᱨ ᱫᱚ ᱞᱟᱹᱭ ᱵᱟᱝ ᱜᱟᱱᱚᱜᱼᱟ
ᱟᱪᱪᱷᱟ ᱟᱪᱪᱷᱟ ᱢᱟᱱᱮ ᱥᱟᱨᱡᱚᱢ ᱵᱤᱨ ᱫᱚ ᱮᱠᱟᱞ ᱜᱮ ᱵᱟᱹᱱᱩᱜ ᱞᱮᱠᱟ ᱜᱮ
ᱥᱟᱨᱡᱚᱢ ᱵᱤᱨ ᱢᱮᱱᱟᱜᱼᱟ ᱟᱫᱚ ᱢᱟᱱᱮ ᱦᱩᱰᱤᱧ ᱧᱚᱜ ᱚᱱᱟ ᱫᱚ, ᱵᱤᱨ ᱜᱮ ᱠᱟᱱᱟ ᱦᱩᱰᱤᱧ ᱧᱚᱜ ᱱᱮᱜ ᱮ ᱠᱚ ᱨᱚᱦᱚᱭ ᱠᱟᱫᱟ᱾ ᱵᱤᱥᱤ ᱢᱟᱨᱟᱝ ᱫᱚ ᱵᱟᱝ ᱦᱟᱨᱟ ᱟᱠᱟᱱᱟ
ᱟᱪᱪᱷᱟ ᱵᱟ ᱟᱞᱮ ᱥᱮᱱ ᱫᱚ ᱵᱤᱨ ᱜᱮᱭᱟ ᱛᱚ ᱜᱚᱴᱟ ᱜᱮ ᱵᱤᱨ ᱢᱮᱱᱟᱜ-ᱟ ᱾ ᱟᱞᱮ ᱥᱮᱱ ᱫᱚ ᱵᱤᱨ ᱮ ᱮᱞᱟᱠᱟ ᱯᱩᱨᱟᱹ ᱴᱟᱜ ᱞᱮ ᱞᱮᱠᱷᱟᱱ ᱫᱚ
ᱟᱪᱪᱷᱟ ᱟᱪᱪᱷᱟ ᱛᱟᱦᱚᱞᱮ ᱥᱟᱨᱡᱚᱢ ᱵᱤᱨ ᱠᱚᱫᱚ ᱫᱚᱢᱮ ᱜᱮ ᱢᱮᱱᱟᱜ-ᱟ
ᱦᱩᱸ ᱫᱚᱢᱮ ᱜᱮ ᱢᱮᱱᱟᱜ-ᱟ ᱥᱟᱨᱡᱚᱢ ᱵᱤᱨ ᱫᱚ
ᱦᱩᱸ
ᱟᱨ ᱛᱟᱦᱚᱞᱮ ᱚᱱᱟ ᱯᱩᱴᱠᱟᱹ ᱠᱚᱠᱚ ᱧᱟᱢᱚᱜ ᱜᱮᱭᱟ ᱛᱚ
ᱦᱮᱸ ᱦᱮᱸ ᱯᱩᱴᱠᱟᱹ ᱠᱚ ᱱᱤᱛᱚᱜ ᱫᱚ ᱧᱟᱢᱚᱜ ᱜᱮᱭᱟ ᱠᱚ ᱠᱟᱛᱷᱟ ᱦᱩᱭᱩᱜ ᱠᱟᱱᱟ ᱦᱮᱸ ᱟᱹᱞᱤᱧ ᱫᱚ ᱵᱟᱹᱞᱤᱧ ᱪᱟᱞᱟᱣ ᱵᱟᱲᱟ ᱠᱟᱱᱟ ᱯᱷᱩᱴᱠᱟᱹ ᱦᱟᱞᱟᱝ ᱠᱚᱫᱚ ᱾ ᱚᱲᱟᱜ ᱦᱚᱸ ᱩᱱᱠᱩ ᱠᱚ ᱪᱟᱞᱟᱜ ᱜᱮᱭᱟ ᱛᱚ ᱡᱚᱢ ᱵᱟᱲᱟ ᱦᱩᱭᱩᱜ-ᱟ ᱴᱩᱠ ᱴᱟᱠᱟ ᱠᱚᱢ ᱠᱚᱢ ᱟᱨᱠᱤ ᱵᱟᱠᱚ ᱧᱟᱢᱚᱜ ᱜᱮᱭᱟ ᱜᱚᱴᱟ ᱟᱛᱩ ᱨᱮᱱ ᱡᱩᱫᱤ ᱦᱚᱲᱠᱚ ᱪᱟᱞᱟᱜ-ᱟ ᱛᱚ ᱵᱮᱥᱤ ᱫᱚ ᱵᱟᱠᱚ ᱧᱟᱢᱚᱜ-ᱟ ᱠᱚᱢ ᱠᱚᱢ ᱜᱮᱠᱚ ᱟᱹᱜᱩ ᱠᱚᱣᱟ
ᱤᱧ ᱴᱷᱮᱱ ᱫᱚ ᱫᱤᱱᱟᱹᱢ ᱠᱚ ᱦᱟᱞᱟᱢᱮᱫ ᱠᱚᱣᱟ ᱥᱮ ᱦᱟᱞᱟᱝ ᱦᱟᱞᱟᱝ ᱛᱮ ᱩᱱᱠᱩ ᱫᱚᱠᱚ ᱠᱚᱢᱚᱜ ᱜᱮᱭᱟ
ᱦᱩᱸ ᱟᱨ ᱩᱫ ᱠᱚᱦᱚᱸ ᱧᱟᱢᱚᱜ ᱜᱮᱭᱟ ᱩᱫ ᱠᱚᱦᱚᱸ ᱡᱚᱢ ᱦᱩᱭᱩᱜ ᱜᱮᱭᱟ,
ᱱᱤᱭᱟᱹ ᱥᱤᱡᱤᱱ ᱨᱮᱫᱚᱱ ᱚᱱᱠᱟ ᱩᱫ ᱥᱟᱣᱛᱮ ᱟᱨ ᱪᱮᱫ ᱠᱚ ᱧᱟᱢᱚᱜ ᱜᱮᱭᱟ ᱦᱚᱜ ᱱᱚᱣᱟ ᱥᱤᱡᱤᱱ ᱨᱮᱫᱚ
ᱢᱟᱱᱮ ᱳᱫ ᱫᱚ ᱳᱫ ᱫᱚ ᱟᱹᱣᱨᱤᱭᱟᱜ-ᱟ ᱚᱱᱠᱟ ᱚᱢᱚᱱ ᱫᱚ ᱚᱢᱚᱱᱚᱜ ᱚᱱᱟ ᱠᱷᱩᱵ ᱠᱚᱢ ᱟᱫᱚ ᱱᱤᱛᱚᱜ ᱫᱟᱜ ᱮᱫᱟᱭ ᱛᱚ, ᱢᱟᱱᱮ ᱩᱫ ᱧᱟᱢ ᱫᱚ ᱢᱩᱥᱠᱤᱞ ᱜᱮᱭᱟ ᱫᱟᱜ ᱛᱮ ᱞᱚᱦᱚᱫ ᱞᱮᱱᱠᱷᱟᱱ ᱫᱟᱜ ᱧᱩᱨᱟᱜ ᱠᱷᱟᱱ ᱜᱮ ᱠᱷᱟᱨᱟᱯᱚᱜ ᱢᱟᱱᱮ ᱚᱱᱟ ᱩᱫ ᱫᱚ ᱟᱫᱚ ᱡᱚᱢ ᱵᱟᱭ ᱜᱟᱱᱚᱜᱼᱟ ᱾ ᱚᱱᱮ ᱚᱱᱠᱟ ᱟᱨ ᱮᱸ ᱱᱚᱣᱟ ᱫᱟᱜ ᱵᱚᱱᱫᱚ ᱞᱮᱠᱷᱟᱱᱮ ᱫᱟᱜ ᱵᱚᱱᱫᱚ ᱠᱟᱛᱮᱜ ᱡᱚᱠᱷᱚᱱ ᱩᱫ ᱚᱢᱚᱱᱚᱜ-ᱟ ᱛᱚᱠᱷᱚᱱ ᱫᱚ ᱠᱷᱩᱵ ᱡᱳᱨ ᱚᱢᱚᱱᱚᱜ-ᱟ ᱵᱤᱨ ᱠᱚᱨᱮ ᱥᱟᱨᱟᱫᱤᱱ ᱦᱚᱲ, ᱥᱟᱨᱟᱫᱤᱱ ᱜᱮᱠᱚ ᱛᱟᱦᱮᱱᱟ, ᱥᱟᱨᱟᱫᱤᱱ ᱢᱟᱱᱮ ᱩᱫ ᱦᱟᱞᱟᱝ ᱨᱮ ᱛᱟᱦᱮᱱᱟ ᱦᱩᱸ ᱟᱨ ᱩᱱᱥ ᱚᱠᱚᱭ ᱫᱚ ᱟᱹᱰᱤ ᱰᱷᱮᱨ ᱰᱷᱮᱨ ᱠᱚ ᱟᱹᱜᱩᱭᱟ ᱵᱮᱜᱽ ᱯᱮᱨᱮᱡ ᱟᱠᱷᱨᱤᱧᱟᱠᱚ ᱛᱚᱠᱷᱚᱱ ᱫᱚ ᱟᱨ ᱱᱤᱛᱚᱜ ᱫᱚ ᱱᱤᱛᱚᱜ ᱫᱚ ᱵᱟᱭ ᱧᱟᱢᱚᱜ ᱠᱟᱱᱟ ᱛᱚ
ᱟᱫᱚ ᱠᱚ ᱞᱟᱹᱭ ᱜᱮᱭᱟ ᱛᱚ ᱛᱤᱱᱟᱹᱜ ᱴᱟ ᱢᱟᱱᱮ ᱨᱤᱢᱤᱞᱮ ᱦᱩᱲᱦᱩᱲᱟᱹᱣᱟ ᱪᱮᱛᱟ ᱩᱱᱟᱹᱜ ᱜᱮ ᱩᱫ ᱠᱚ ᱡᱟᱱᱟᱢᱚᱜ-ᱟ᱾ ᱟᱫᱚ ᱛᱤᱱᱟᱹᱜᱴᱟ ᱥᱟᱹᱨᱤ ᱚᱱᱟ ᱫᱚ ᱵᱟᱲᱟᱭ ᱵᱟᱹᱱᱩᱜ-ᱟ,
ᱦᱮᱸ ᱚᱢᱚ ᱚᱢᱚᱱ ᱫᱚ ᱚᱢᱚᱱᱚᱜ-ᱟ ᱟᱫᱚ ᱠᱟᱛᱷᱟ ᱦᱩᱭᱩᱜ ᱠᱟᱱᱟ ᱱᱤᱛᱚᱜ ᱫᱚ ᱫᱟᱜ ᱫᱟᱜ ᱮᱫᱟᱭ ᱛᱚ ᱫᱟᱜ ᱨᱮᱫᱚ ᱢᱟᱱᱮ ᱵᱟᱭ ᱧᱟᱢᱚᱜ ᱜᱮᱭᱟ ᱫᱟᱜ ᱛᱮ ᱮ ᱫᱟᱜ ᱧᱩᱨᱟᱜ ᱠᱷᱟᱱ ᱜᱮ ᱨᱟᱹᱯᱩᱫ ᱪᱟᱵᱟᱜᱼᱟ ᱚᱱᱟ ᱩᱫ ᱠᱚ ᱾
ᱟᱪᱪᱷᱟ ᱟᱪᱪᱷᱟ
ᱦᱮᱸ ᱚᱢᱚᱱ ᱫᱚ ᱚᱢᱚᱱᱚᱜ ᱠᱟᱱᱟ ᱛᱟᱦᱚᱞᱮ ᱜᱚᱝᱠᱮ ᱟᱵᱤᱱ ᱫᱚ ᱩᱫ ᱠᱩ ᱩᱫ ᱠᱚᱵᱤᱱ ᱡᱚᱢ ᱵᱟᱲᱟ ᱟᱠᱟᱫᱜᱮᱭᱟ ᱥᱮ ᱵᱟᱝ, ᱟᱯᱮ ᱥᱮᱫ ᱨᱮ ᱚᱢᱚᱱᱚᱜ ᱜᱮᱭᱟ ᱥᱮ ᱵᱟᱝ
ᱟᱞᱮ ᱥᱮᱫ ᱫᱚ, ᱚᱝᱠᱟ ᱡᱟᱭᱜᱟ ᱠᱚᱦᱚᱸ ᱵᱟᱹᱱᱩᱜᱼᱟ ᱵᱤᱨ ᱵᱤᱨ ᱜᱟᱡᱟᱲ ᱠᱚᱨᱮ ᱜᱮ ᱩᱫ ᱠᱚᱫᱚ ᱚᱢᱚᱱᱚᱜᱼᱟ ᱛᱚ ᱟᱫᱚ ᱚᱱᱠᱟᱱᱟᱜ ᱡᱟᱭᱜᱟ ᱠᱚᱦᱚᱸ ᱠᱚᱢ ᱜᱮᱭᱟ ᱟᱫᱚ ᱠᱤᱨᱤᱧ ᱠᱚᱛᱮ ᱦᱚᱸ ᱧᱟᱢᱚᱜ ᱜᱮᱭᱟ ᱾
ᱟᱪᱷᱟ ᱪᱟ ᱵᱟ ᱚᱱᱟ ᱵᱟᱲᱜᱮ ᱫᱷᱟᱨᱮ ᱠᱚᱨᱮ ᱡᱟᱦᱟᱸ ᱞᱟᱴᱟ ᱠᱚ ᱛᱟᱦᱮᱱ ᱜᱮᱭᱟ ᱚᱱᱟ ᱠᱚᱨᱮ ᱦᱚᱸ ᱚᱢᱚᱱᱚᱜ ᱜᱮᱭᱟ ᱛᱚ ᱦᱮᱸ ᱢᱟᱱᱮ ᱦᱚᱭᱛᱚ ᱢᱟᱫ ᱞᱟᱴᱟ ᱢᱮᱱᱟᱜ-ᱟ ᱡᱟᱦᱟᱸᱱᱟᱜ ᱜᱟᱡᱟᱲ ᱠᱚ ᱢᱮᱱᱟᱜ-ᱟ ᱟᱹᱰᱤᱜᱮ ᱚᱢᱚᱱᱚᱜ ᱜᱮᱭᱟ ᱛᱚ ᱚᱱᱟ ᱠᱷᱟ. ᱛᱤᱨ ᱜᱤᱧ ᱠᱩᱞᱤ ᱠᱮᱫ ᱢᱮᱭᱟ
ᱟᱫᱚ ᱡᱚᱢ ᱵᱟᱲᱟ ᱫᱚ ᱦᱩᱭ ᱠᱟᱱᱟ ᱚᱱᱠᱟᱜᱮ ᱠᱚᱢ ᱠᱚᱢ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ
ᱟᱪᱷᱟ ᱚᱱᱟ ᱵᱤᱨ ᱫᱤᱥᱚᱢ ᱟᱞᱮ ᱩᱱᱟᱹᱜ ᱵᱟᱝ ᱠᱟᱱᱟᱞᱮ ᱟᱫᱚ ᱚᱱ ᱚᱝᱠᱟ ᱥᱟᱦᱟᱱ ᱚᱱᱟ ᱥᱟ ᱥᱟᱠᱟᱢ ᱠᱚᱨᱮᱱᱟᱜ ᱦᱚᱸ ᱠᱟᱹᱴᱤᱡ ᱚᱵᱷᱟᱵᱽ ᱜᱮᱭᱟ ᱟᱫᱚ ᱱᱚᱣᱟ ᱵᱷᱚᱨᱥᱟ ᱨᱮᱫᱚ ᱥᱟᱦᱟᱱ ᱠᱚ ᱚᱝᱠᱟ ᱡᱩᱫᱤ ᱡᱚᱜᱟᱲ ᱵᱟᱝ ᱛᱟᱦᱮᱱᱟ᱾ ᱚᱝᱠᱟ ᱤᱥᱤᱱ ᱵᱟᱥᱟᱝ ᱨᱮᱱᱟᱜ ᱦᱚᱸ ᱠᱟᱹᱴᱤᱡ ᱮᱴᱠᱮᱴᱚᱬᱮ ᱧᱮᱞᱚᱜ
ᱟᱪᱷᱟ ᱟᱪᱷᱟ ᱛᱟᱦᱚᱞᱮ ᱜᱚᱝᱠᱮ ᱪᱮᱫ ᱛᱮᱯᱮ ᱤᱥᱤᱱ ᱵᱟᱲᱟᱭ ᱜᱮᱭᱟ ᱮᱢᱱᱮ ᱱᱮᱛᱟᱨ ᱫᱤᱱ ᱢᱟ ᱫᱚᱢᱮ ᱫᱟᱜ ᱫᱟᱜᱮᱼᱟᱭ ᱛᱚ ᱟᱯᱮ ᱚᱱᱛᱮ ᱫᱚ ᱪᱮᱫ ᱠᱚᱛᱮᱯᱮ ᱤᱥᱤᱱᱟ
ᱟᱞᱮ ᱱᱚᱛᱮ ᱫᱚ ᱚᱱᱟ ᱠᱩ ᱡᱟᱦᱟᱸ ᱠᱚᱨᱮ ᱜᱮ ᱚᱱᱟ ᱠᱚᱢ ᱠᱚᱢ ᱚᱱᱟ ᱫᱷᱚᱨᱚᱱ ᱫᱤᱱ ᱨᱮ ᱥᱟᱦᱟᱱ ᱠᱚᱞᱮ ᱟᱹᱜᱩ ᱡᱚᱜᱟᱲ ᱠᱟᱜᱼᱟ ᱛᱟᱯᱚᱨ ᱚᱱᱟ ᱚᱲᱟᱜ ᱠᱚᱨᱮ ᱚᱱᱟ ᱜᱮ ᱜᱩᱪᱷᱟᱹᱣ ᱠᱟᱛ, ᱛᱮ ᱞᱮ ᱫᱚᱦᱚ ᱠᱟᱜᱼᱟ, ᱥᱟᱣᱛᱮ ᱟᱨ ᱛᱤᱞᱢᱤᱧ ᱠᱚ ᱥᱩᱨᱥᱟᱹ ᱠᱚᱞᱮ ᱪᱟᱥᱟ ᱛᱚ᱾ ᱟᱫᱚ ᱚᱱᱟ ᱰᱟᱴᱟ ᱠᱚ ᱟ ᱡᱟᱦᱟᱸ ᱫᱚ ᱛᱤᱞᱢᱤᱧ ᱠᱚ ᱡᱷᱟᱲᱟᱣ ᱠᱟᱛᱮᱜ
ᱰᱟᱴᱟ ᱠᱚᱫᱚ ᱛᱟᱦᱮᱱ ᱜᱮ ᱚᱱᱟ ᱠᱚᱫᱚ ᱜᱟᱫᱟ ᱠᱟᱛᱮ ᱠᱟᱛᱮᱫ ᱞᱮ ᱫᱚᱦᱚ ᱠᱟᱜᱼᱟ ᱟᱨᱠᱤ ᱠᱷᱚᱲ ᱡᱮ ᱠᱷᱚᱲ ᱡᱮᱢᱚᱱ ᱵᱚᱱ ᱜᱟᱫᱟᱭ ᱫᱚ᱾ ᱚᱝᱠᱟ ᱜᱮ ᱜᱟᱫᱟ ᱠᱟᱛᱮ ᱫᱚᱦᱚ ᱠᱟᱜᱼᱟ ᱚᱱᱟ ᱠᱚᱜᱮ ᱥᱟᱢᱴᱟᱣ ᱠᱟᱛᱮᱜ
ᱟᱪᱪᱷᱟ ᱟᱪᱪᱷᱟ ᱦᱮᱸ ᱟᱞᱮ ᱥᱮᱱ ᱫᱚ ᱥᱟᱨᱡᱚᱢ ᱤᱭᱟᱹ ᱠᱚ ᱢᱟᱱᱮ ᱱᱚᱣᱟ ᱦᱚᱭ ᱠᱚᱛᱮ ᱡᱟᱹᱯᱩᱫ ᱨᱮ ᱡᱟᱦᱟᱸ ᱫᱟᱜ ᱨᱮ ᱦᱮᱸ ᱢᱟᱨᱟᱝ ᱢᱟᱨᱟᱝ ᱫᱟᱨᱮ ᱫᱚ ᱜᱷᱚᱞᱴᱟᱜ ᱜᱮᱭᱟ ᱛᱚ ᱦᱟᱢᱟᱞ ᱛᱮ ᱟᱫᱚ ᱚᱱᱟᱜᱮ ᱫᱟᱨᱮ ᱠᱚ ᱢᱟᱜᱽ ᱟᱹᱜᱩᱭᱟ ᱠᱚ ᱚᱱᱟ ᱛᱮᱜᱮ ᱫᱚᱦᱚ ᱠᱟᱜᱼᱟ ᱠᱚ ᱚᱱᱟ ᱛᱮᱜᱮ ᱞᱮ ᱤᱥᱤᱱᱟ ᱞᱮ᱾ ᱦᱮᱸ ᱟᱞᱮ ᱫᱚ ᱥᱟᱦᱟᱱ ᱨᱮᱱᱟᱜ ᱚᱵᱷᱟᱵᱽ ᱱᱚᱣᱟ ᱫᱚ ᱱᱮᱜ ᱱᱮᱛᱟᱨ ᱫᱤᱱ ᱫᱚ ᱠᱟᱹᱴᱤᱡ ᱤᱭᱟᱹ ᱫᱟᱜᱮᱼᱟᱭ ᱛᱚ ᱫᱟᱜ ᱛᱮ ᱞᱚᱦᱚᱜ ᱞᱮᱱᱠᱷᱟᱱ ᱫᱚ ᱵᱟᱭ ᱡᱩᱞᱩᱜᱼᱟ ᱤᱱᱟᱹ ᱠᱷᱟᱹᱛᱤᱨ ᱜᱮ ᱥᱟᱦᱟᱨ ᱠᱟᱹᱴᱤᱡ ᱵᱷᱟᱹᱜᱤ ᱧᱚᱜ ᱠᱚ ᱫᱚᱦᱚ ᱠᱟᱜᱼᱟ ᱱᱮᱛᱟᱨ ᱫᱤᱱ ᱫᱚ
ᱟᱫᱚ ᱠᱤᱪᱷᱩ ᱚᱱᱟ ᱫᱟᱨᱮ ᱠᱚᱫᱚ ᱢᱟᱱᱮ ᱦᱚᱭᱛᱮ ᱠᱚᱸᱰᱮᱞ ᱵᱟᱲᱟᱜᱼᱟ ᱫᱚ ᱦᱚᱸᱜ ᱱᱚᱝᱠᱟᱭ ᱫᱟᱜ ᱠᱟᱜᱼᱟ ᱚᱛ ᱠᱚ ᱞᱟᱹᱵᱤᱫ ᱠᱚᱜ
ᱦᱮᱸ ᱚᱛ ᱠᱚ ᱞᱟᱹᱵᱤᱫ ᱠᱚᱣᱟ ᱦᱟᱱᱠᱟ ᱦᱩᱭ ᱞᱮᱠᱷᱟᱱ ᱠᱟᱹᱴᱤᱡ ᱪᱩᱞᱩᱝ ᱦᱚᱭ ᱞᱮᱠᱷᱟᱱ ᱜᱮ ᱤᱪᱚᱜ ᱟᱪᱷᱟ ᱜᱚᱝᱠᱮ ᱟᱞᱟᱝᱟᱜ ᱚᱠᱛᱚ ᱢᱟ ᱪᱟᱵᱟᱭᱱᱟ᱾ ᱳ ᱚᱱᱟᱜᱮ
ᱦᱮᱸ ᱦᱮᱸ